ᱟᱡᱚᱵ
ᱦᱳᱭ ᱡᱚᱸᱦᱟᱨ ᱜᱮ ᱾
ᱟᱫᱚ ᱞᱤᱧ ᱞᱟᱹᱭ ᱮᱻ ᱨᱚᱲ ᱨᱚᱲ ᱵᱮᱱ ᱟᱸᱡᱚᱢ ᱢᱮᱱ ᱴᱷᱤᱠ ᱜᱮᱭᱟ ᱥᱮ?
ᱦᱳᱭ ᱦᱳᱭ ᱯᱩᱨᱟᱹ ᱴᱷᱟᱢ ᱴᱷᱟᱢ ᱟᱸᱡᱚᱢᱚᱜ ᱠᱟᱱᱟ ᱨᱚᱲ᱾
ᱦᱳᱭ ᱦᱳᱭ ᱟᱹᱰᱤ ᱱᱟᱯᱟᱭ ᱟᱫᱚ ᱦᱳᱭ ᱠᱟᱹᱴᱤᱡ ᱦᱟᱸᱜ ᱵᱷᱤᱛᱤᱨ ᱧᱚᱜ ᱨᱮᱦᱚᱸ ᱞᱤᱧ ᱟᱸᱡᱚᱢᱮ-ᱟ, ᱠᱟᱹᱴᱤᱡ ᱡᱳᱨ ᱧᱚᱜ ᱵᱤᱱ ᱨᱚᱲ ᱞᱮᱠᱷᱟᱱ ᱦᱚᱸ ᱯᱟᱞᱮ ᱡᱳᱨ ᱜᱮ ᱦᱟᱸᱜ ᱞᱤᱧ ᱟᱸᱡᱚᱢᱚᱜ ᱠᱮᱭᱟ᱾
ᱟᱪᱪᱷᱟ ᱟᱪᱪᱷᱟ ᱴᱷᱤᱠ ᱜᱮᱭᱟ ᱾
ᱦᱳᱭ ᱦᱳᱭ ᱾
ᱱᱟᱯᱟᱭ ᱵᱟᱲᱟ ᱜᱮ ᱛᱚ?
ᱦᱳᱭ, ᱦᱳᱭ, ᱱᱟᱯᱟᱭ ᱵᱟᱲᱟ ᱜᱮ ᱱᱤᱛᱚᱜ ᱫᱚ ᱪᱟᱸᱫᱚ ᱵᱚᱸᱜᱟ ᱫᱟᱭᱟ ᱢᱟᱭᱟ ᱛᱮ ᱱᱟᱯᱟᱭ ᱜᱮ᱾
ᱦᱮᱸ, ᱦᱮᱸ᱾
ᱟᱫᱚ ᱞᱤᱧ ᱞᱟᱹᱭᱟ ᱤᱭᱟᱹ ᱟᱹᱵᱤᱱ ᱜᱮ, ᱟᱹᱵᱤᱱ ᱜᱮ᱾ ᱪᱮᱜ ᱠᱟ ᱢᱮᱱᱟᱜ ᱟᱠᱟᱜ ᱵᱤᱱᱟ ᱦᱟᱸᱜ?
ᱟᱹᱞᱤᱧ ᱦᱚᱸ ᱱᱟᱯᱟᱭ ᱜᱮ ᱢᱮᱱᱟᱜ ᱟᱠᱟᱜ ᱞᱤᱧᱟᱹ ᱢᱟᱨᱟᱝ ᱵᱩᱨᱩ ᱡᱟᱦᱮᱨ ᱟᱭᱳᱣᱟᱜ ᱫᱟᱲᱟᱭ ᱫᱩᱞᱟᱹᱲ ᱛᱮ᱾
ᱦᱳᱭ, ᱦᱳᱭ, ᱱᱟᱯᱟᱭ ᱛᱟᱦᱮᱸᱞᱮᱱ ᱠᱷᱟᱱ ᱱᱟᱯᱟᱭ ᱥᱮ ᱪᱮᱜ ᱵᱤᱱ ᱞᱟᱹᱭᱟ᱾
ᱦᱳᱭ, ᱦᱳᱭ, ᱦᱳᱭ, ᱱᱟᱯᱟᱭ ᱛᱮ ᱛᱟᱦᱮᱞᱮ ᱠᱷᱟᱡ ᱱᱟᱯᱟᱭ ᱜᱮ ᱡᱚᱛᱚ ᱜᱮ᱾
ᱦᱮᱸ, ᱦᱮᱸ, ᱟᱹᱰᱤ ᱢᱚᱡᱽ ᱜᱮ᱾ ᱟᱫᱚ ᱞᱤᱧ ᱞᱟᱹᱭ ᱮᱼᱟ ᱦᱟ ᱜᱚᱝᱠᱮ ᱟᱫᱚ ᱪᱟᱥ ᱠᱚᱫᱚ ᱛᱤᱱᱟᱹᱜ ᱥᱟᱺᱜᱤᱧ ᱠᱟᱜᱼᱟ ᱵᱚᱱ ᱦᱟᱸᱜ?
ᱦᱟᱸ ᱪᱟᱥ ᱠᱚᱫᱚ ᱦᱟᱸᱜ ᱟᱹᱞᱤᱧᱟᱜ ᱱᱚᱱᱛᱮ ᱫᱚ ᱨᱟᱠᱟᱵ ᱞᱮᱠᱟ ᱜᱮ ᱨᱟᱠᱟᱵ ᱪᱟᱵᱟ ᱟᱠᱟᱱᱟ᱾
ᱦᱳᱭ᱾
ᱮᱸ ᱟᱫᱚ ᱟᱹᱵᱤᱱ ᱥᱮᱜ ᱜᱮ ᱚᱠᱟ ᱞᱮᱠᱟ?
ᱦᱳᱭ ᱜᱚᱢᱠᱮ ᱟᱞᱮ ᱥᱮᱱ ᱫᱚ ᱦᱟᱸᱜ ᱪᱟᱥ ᱫᱚ ᱪᱮᱜ ᱞᱤᱧ ᱞᱟᱹᱭᱟ ᱱᱚᱣᱟ ᱟᱸ ᱥᱮᱨᱢᱟ ᱡᱟᱹᱲᱤ ᱵᱷᱚᱨᱥᱟ ᱜᱮᱛᱚ ᱪᱟᱥ ᱫᱚ ᱦᱟᱸᱜ᱾
ᱟᱪᱪᱷᱟ᱾
ᱟᱫᱚ ᱚᱱᱠᱟ ᱞᱮᱠᱟ ᱛᱮ ᱦᱟᱸᱜ ᱪᱟᱥ ᱫᱚ ᱠᱟᱹᱴᱤᱡ ᱮᱸ ᱵᱤᱞᱚᱢ ᱧᱚᱜ ᱠᱟᱱᱟ ᱞᱮ ᱦᱟᱸᱜ
ᱦᱮᱸ ᱟᱪᱟ᱾ ᱢᱟᱱᱮ ᱟᱹᱣᱨᱤᱭᱟᱜᱼᱟ ᱪᱟᱥ ᱠᱚᱫᱚ ᱵᱟᱝ᱾
ᱪᱟᱥ ᱫᱚ ᱢᱟᱱᱮ ᱪᱮᱜ ᱠᱟᱞᱤᱧ ᱞᱟᱹᱭ ᱟᱵᱮᱱᱟ᱾
ᱮᱸᱻ ᱪᱟᱥ ᱫᱚ ᱢᱟᱱᱮ ᱵᱤᱞᱚᱢ ᱵᱚᱞᱛᱮ ᱪᱮᱜ ᱠᱟᱞᱤᱝ ᱞᱟᱹᱭᱼᱟ ᱱᱚᱣᱟ ᱜᱟᱵᱷᱟ ᱜᱟ ᱵᱷᱟ ᱠᱚᱨᱮᱱᱟᱜ ᱠᱷᱮᱛ ᱠᱚᱫᱚ ᱦᱟᱸᱜ ᱢᱟᱱᱮ ᱦᱳᱭᱩᱜ ᱠᱟᱱᱟ, ᱟᱨ ᱱᱚ ᱠᱟ ᱵᱟᱹᱫᱽ ᱠᱚ ᱫᱚ ᱦᱟᱸᱜ ᱵᱟᱭ ᱦᱩᱭᱩᱜ ᱠᱟᱱᱟ ᱚᱱᱟ ᱠᱚᱨᱮ ᱫᱚ ᱠᱷᱮᱛ ᱠᱚ ᱵᱟᱹᱱᱩᱜ ᱠᱚᱯᱮ ᱦᱟᱸᱜ
ᱟᱪᱪᱷᱟ᱾
ᱚᱱᱮ ᱫᱟᱜ ᱠᱚ ᱵᱟᱭ ᱛᱤᱸᱜᱩ ᱞᱮᱱᱠᱷᱟᱱ ᱛᱚ᱾ ᱵᱟᱭ ᱦᱩᱭᱩᱜᱼᱟ ᱪᱟᱥ ᱫᱚᱥᱮ ᱱᱚᱣᱟ ᱫᱚ ᱞᱚᱥᱚᱫ ᱨᱮᱱᱟᱜ ᱥᱮ ᱫᱟᱜ ᱨᱮᱻ ᱱᱟᱜ ᱪᱟᱥ ᱛᱚ᱾
ᱦᱳᱭ, ᱦᱳᱭ᱾ ᱢᱟᱱᱮ ᱟᱹᱵᱤᱱ ᱫᱚ ᱚᱱᱮ ᱥᱮᱨᱢᱟ ᱡᱟᱹᱲᱤ ᱵᱷᱚᱨᱥᱟ ᱨᱮᱜᱮ ᱢᱮᱱᱟᱜ ᱟᱠᱟᱜ ᱵᱤᱱᱟ ᱵᱟᱝ᱾
ᱦᱳᱭ ᱦᱳᱭ ᱜᱚᱝᱠᱮ ᱟᱞᱮ ᱫᱚ ᱦᱟᱸᱜ ᱱᱚᱛᱮ ᱫᱚ ᱚ ᱥᱮᱨᱢᱟ ᱡᱟᱹᱲᱤ ᱵᱷᱚᱨᱥᱟ ᱜᱮ ᱢᱮᱱᱟᱜ ᱟᱠᱟᱜ ᱫᱮᱭᱟ ᱥᱮ ᱨᱚᱠᱚᱢ ᱛᱚ ᱥᱮᱞᱳ ᱥᱮ ᱱᱚᱣᱟ ᱢᱤᱱᱤ ᱠᱚᱨᱮᱱᱟᱜ ᱮᱸ ᱵᱮᱵᱚᱥᱛᱟ ᱢᱟ ᱵᱟᱹᱱᱩᱜ ᱠᱟᱫ ᱦᱟᱸᱜ᱾
ᱦᱳᱭ, ᱦᱳᱭ᱾
ᱦᱳᱭ᱾
ᱟᱪᱪᱷᱟ ᱴᱷᱟᱞᱮ ᱰᱚᱵᱷᱟᱜ ᱠᱚᱨᱮ ᱫᱚ ᱫᱟᱜ ᱠᱚ ᱰᱮᱢ ᱠᱚᱨᱮᱱᱟᱜ ᱫᱟᱜ ᱱᱚᱝᱠᱟ ᱵᱮᱵᱚᱥᱛᱟ
ᱟᱫᱚ ᱜᱚᱝᱠᱮ ᱱᱚᱣᱟ ᱰᱮᱢ ᱠᱚᱢᱟ ᱦᱟᱸᱜ ᱵᱟᱹᱱᱩᱜ ᱠᱟᱫ ᱛᱟᱞᱮ᱾ ᱟ ᱰᱚᱵᱷᱟᱜ ᱠᱚᱨᱮ ᱫᱚ ᱜᱚᱝᱠᱮ ᱱᱚᱝᱠᱟ ᱵᱟᱭ ᱫᱟᱜ ᱟᱵᱤᱱ ᱠᱷᱟᱱᱡ ᱰᱚ ᱵᱷᱟᱜ ᱪᱤᱠᱟᱹ ᱞᱮᱠᱟᱛᱮ ᱦᱟᱸᱜ ᱯᱮᱨᱮᱡᱚᱜᱼᱟ ᱰᱚᱵᱷᱟᱜ ᱠᱚᱨᱮ ᱦᱚᱸ᱾ ᱵᱟ ᱠᱷᱮᱛ ᱠᱚᱨᱮ ᱱᱟᱜ ᱫᱟᱜ ᱠᱩᱜᱮ ᱛᱚ ᱟᱹᱛᱩ ᱵᱚᱞᱚᱱᱟ ᱥᱮ ᱰᱚᱵᱷᱟᱜ ᱠᱚᱨᱮ ᱦᱚᱸ᱾
ᱦᱳᱭ, ᱦᱳᱭ, ᱦᱳᱭ, ᱚᱱᱟ ᱥᱟᱹᱨᱤ ᱠᱟᱛᱷᱟ ᱠᱟᱱ ᱜᱮᱭᱟ᱾
ᱦᱳᱭ, ᱦᱳᱭ᱾ ᱟᱫᱚ ᱜᱚᱝᱠᱮ ᱞᱤᱧ ᱞᱟᱹᱭᱮᱜᱼᱟ ᱟᱯᱮ ᱢᱟᱛᱚ ᱯᱮ ᱪᱟᱥ ᱛᱚᱨᱟ ᱠᱮᱜ ᱟᱫᱚ ᱞᱤᱧ ᱞᱟᱹᱭᱟ ᱱᱚᱣᱟ ᱪᱟᱥ ᱫᱚ ᱦᱟᱸᱜ ᱠᱟᱰᱟ ᱱᱟᱦᱮᱞ ᱛᱮ ᱥᱤ ᱠᱟᱛᱮ ᱯᱮ ᱜᱚᱫ ᱠᱮᱭᱟ ᱥᱮ ᱱᱚᱝᱠᱟ ᱴᱮᱠᱴᱟᱨ ᱦᱮᱱ ᱴᱮᱠᱴᱟᱨ ᱠᱚᱯᱮ ᱞᱟᱜᱟᱣ ᱜᱚᱫ ᱠᱮᱜᱟ
ᱚ ᱟᱫᱚ ᱜᱚᱝᱠᱮ ᱟᱹᱞᱤᱧ ᱥᱮᱫ ᱫᱚ ᱚᱱᱠᱟ ᱩᱨᱤᱡ ᱱᱟᱦᱮᱞ ᱠᱚᱫᱚ ᱦᱟᱸᱜ ᱩᱱᱟᱹᱜ ᱫᱚ ᱵᱟᱹᱱᱩᱜᱼᱟ, ᱢᱟᱱᱮ ᱯᱟᱹᱦᱤᱞ ᱛᱟᱦᱮᱸ ᱞᱮᱱᱟ ᱦᱟᱸᱜ
ᱦᱳᱭ
ᱟᱫᱚ ᱱᱮᱛᱟᱨ ᱫᱚ ᱴᱟᱠᱴᱟᱨ ᱠᱚᱛᱮ ᱜᱮ ᱢᱟᱱᱮ ᱪᱟᱥ ᱠᱚᱫᱚ ᱨᱟᱠᱟᱵ ᱦᱩᱭᱩᱜ ᱠᱟᱱᱟ
ᱚ ᱴᱮᱠᱴᱟᱨ ᱠᱚᱛᱮ ᱜᱮ ᱵᱟᱝ᱾
ᱦᱳᱭ ᱦᱳᱭ ᱦᱳᱭ
ᱦᱳᱭ ᱦᱳᱭ ᱟᱫᱚ ᱚᱱᱟ ᱦᱚᱸ ᱱᱟᱯᱟᱭ ᱠᱟᱛᱷᱟ ᱠᱟᱱ ᱜᱮᱭᱟ ᱴᱟᱠᱴᱟᱨ ᱠᱚᱛᱮ ᱨᱟᱠᱟᱵ ᱢᱟᱱᱮ ᱡᱟᱦᱟᱸ ᱞᱮᱠᱟ ᱠᱟᱛᱮ ᱪᱟᱥ ᱫᱚ ᱨᱟᱠᱟᱵ ᱜᱮ ᱞᱟᱜᱟᱣ ᱵᱚᱱ ᱜᱮᱭᱟ ᱥᱮ, ᱟᱨ ᱵᱟᱵᱚᱱ ᱨᱟᱠᱟᱵ ᱞᱮᱠᱷᱟᱱ ᱫᱚ ᱡᱚᱢ ᱟᱵᱚᱱ ᱪᱮᱫ
ᱦᱳᱭ ᱦᱳᱭ ᱚᱱᱟ ᱢᱟᱛᱚ ᱥᱟᱹᱨᱤ ᱠᱟᱛᱷᱟ ᱜᱮ
ᱟᱫᱚ ᱦᱟᱸᱜ ᱞᱤᱧ ᱞᱟᱹᱭᱮᱜᱼᱟ ᱜᱚᱝᱠᱮ ᱱᱚᱜᱼᱚᱭ᱾ ᱪᱟᱥ ᱡᱟᱦᱟᱸ ᱯᱮ ᱨᱟᱠᱟᱵ ᱠᱮᱫ ᱥᱮ ᱱᱤᱛᱚᱜ ᱪᱟᱥ ᱡᱟᱦᱟᱸ ᱵᱚᱱ ᱪᱟᱥ ᱡᱟᱦᱟᱸ ᱱᱤᱛᱚᱜ ᱫᱚ ᱠᱤᱴᱱᱟᱥᱚᱠ ᱦᱮ ᱟᱹᱰᱤ ᱵᱟᱹᱲᱛᱤ ᱵᱚᱱ ᱞᱟᱜᱟᱣᱮᱜᱼᱟ ᱥᱮ ᱟᱫᱚ ᱱᱚᱜᱚᱱᱟ ᱱᱚᱣᱟ ᱤᱫᱤ ᱠᱟᱛᱮ ᱠᱟᱹᱴᱤᱡ᱾ ᱟᱹᱞᱤᱧ ᱠᱩᱠᱞᱤ ᱞᱤᱧ ᱫᱚᱦᱚᱭᱫᱟ ᱟᱵᱮᱱ ᱴᱷᱮᱱ? ᱢᱟᱱᱮ ᱠᱤᱴᱱᱟᱥᱚᱠ ᱥᱮ ᱱᱚᱣᱟ ᱨᱟᱥᱟᱭᱚᱱᱤᱠ ᱥᱟᱨ ᱵᱚᱱ ᱞᱟᱹᱭᱮᱫ ᱫᱚ ᱱᱚᱣᱟ ᱟᱹᱰᱤ ᱡᱟᱹᱥ ᱛᱤ ᱛᱮᱵᱚᱱ ᱞᱟᱜᱟᱣᱼᱟ ᱟᱫᱚ ᱱᱚᱣᱟᱜᱮ ᱟᱵᱤᱱᱟᱜ ᱨᱟᱭᱛᱮ ᱛᱤᱱᱟᱹᱜ ᱜᱟᱱ ᱵᱟᱹᱲᱤᱡᱚᱜ ᱠᱟᱱᱟ ᱥᱮ ᱵᱮᱥᱚᱜ ᱠᱟᱱᱟ ᱱᱚᱜᱱᱟ ᱠᱟᱹᱴᱤᱡ ᱵᱮᱱ ᱞᱟᱹᱭᱟᱞᱤᱧ ᱠᱷᱟᱱ ᱡᱩᱛᱜᱮ ᱦᱟᱸᱜ ᱞᱤᱧ ᱟᱴᱠᱟᱨ᱾
ᱦᱳᱭ ᱦᱳᱭ ᱟᱫᱚ ᱚᱱᱟ ᱠᱚᱫᱚ ᱦᱩᱭᱩᱜ ᱠᱟᱱᱟ᱾ ᱟᱹᱞᱤᱧᱟᱜ ᱞᱟᱹᱭ ᱛᱮᱫᱚ ᱢᱟᱱᱮ ᱚᱱᱮ ᱡᱟᱦᱟᱸ ᱠᱤᱴᱱᱟᱥᱚᱠ ᱥᱟᱨ ᱠᱚ ᱚᱱᱟ ᱨᱟᱥᱟᱭᱚᱱᱤᱠ ᱥᱟᱨ᱾
ᱦᱳᱭ
ᱮᱨᱤ ᱮᱨᱤᱭᱟᱹ ᱠᱚ ᱚᱱᱟ ᱠᱚᱫᱚ ᱦᱟᱸᱜ ᱢᱟᱱᱮ ᱫᱟᱨᱮ ᱠᱚ ᱵᱟᱝ ᱦᱟᱨᱟ ᱞᱮᱱᱠᱷᱟᱱ᱾
ᱦᱳᱭ
ᱥᱮ ᱵᱷᱟᱜᱮ ᱞᱮᱠᱟ ᱯᱷᱚᱥᱚᱞ ᱵᱟᱝ ᱦᱳᱭ ᱞᱮᱱᱠᱷᱟᱱ ᱚᱱᱟ ᱠᱚᱫᱚ ᱞᱟᱜᱟᱣ ᱦᱳᱭᱳᱜ ᱜᱮᱭᱟ᱾ ᱟᱫᱚ ᱩᱱᱟᱹᱜ ᱡᱟᱹᱥ ᱪᱚ ᱞᱟᱜᱟᱣ ᱵᱟᱭ ᱦᱩᱭᱩᱜᱼᱟ ᱡᱮ ᱡᱟᱹᱥᱛᱤ ᱯᱷᱚᱞᱚᱱ ᱧᱟᱢ ᱠᱷᱟᱹᱛᱤᱨ ᱫᱚᱢᱮᱧ ᱮᱢᱟᱜᱼᱟ ᱦᱳᱭᱥᱮ ᱚᱱᱟ ᱠᱚᱫᱚ ᱵᱟᱹᱲᱛᱤ ᱮᱢ ᱞᱮᱠᱷᱟᱡ ᱯᱷᱚᱥᱚᱞ ᱠᱚ ᱵᱟᱹᱲᱤᱡᱚᱜᱼᱟ᱾
ᱵᱟᱹᱲᱤᱡᱚᱜᱼᱟ ᱵᱟᱝ ᱦᱳᱭ ᱦᱳᱭ ᱟᱫᱚ ᱦᱟᱸᱜ ᱜᱚᱝᱠᱮ ᱟᱵᱚ ᱠᱤᱴᱱᱟᱥᱚᱠ ᱥᱮ ᱨᱟᱥᱟᱭᱚᱱᱤᱠ ᱡᱟᱦᱟᱸ ᱵᱚᱱ ᱞᱟᱜᱟᱣᱮᱫ ᱫᱚ ᱱᱚᱣᱟ ᱢᱟ᱾ ᱟᱹᱞᱤᱧᱟᱜ ᱢᱮᱱᱛᱮᱫᱚᱞᱤᱧ ᱞᱟᱹᱭᱟ ᱱᱚᱣᱟ ᱢᱟᱦᱟᱜ ᱫᱚᱢᱮ ᱵᱟᱹᱲᱤᱡᱚᱜ ᱠᱟᱱ ᱜᱮ ᱡᱮᱦᱮᱛᱩ ᱢᱟᱱᱮ ᱟᱵᱚᱣᱟᱜ ᱦᱚᱲᱢᱚ ᱦᱚᱸ ᱫᱚᱢᱮ ᱟᱸᱴ ᱜᱮ᱾ ᱠᱷᱚᱛᱤᱮᱫ ᱫᱚ ᱜᱚᱝᱠᱮ ᱱᱚᱣᱟ ᱤᱭᱩᱨᱤᱭᱟᱹ ᱱᱚᱣᱟ ᱠᱚᱫᱚ᱾ ᱢᱟᱱᱮ ᱨᱟᱥᱟᱭᱚᱱᱤᱠ ᱥᱮ ᱟᱫᱚ ᱨᱟᱥᱟᱭᱚᱱᱤᱠ ᱡᱩᱫᱤ ᱦᱚᱲᱢᱚ ᱨᱮᱵᱤᱱ ᱥᱟᱵᱟᱣᱟ᱾ ᱛᱟᱦᱞᱮ ᱠᱷᱟᱱ ᱫᱚ ᱦᱚᱲᱢᱚ ᱫᱚ ᱟᱨ ᱵᱟᱭ ᱛᱟᱦᱮᱱᱟ ᱥᱮ
ᱵᱮᱥ ᱫᱚ ᱵᱟᱭ ᱛᱟᱦᱮᱱᱟ ᱦᱳᱭ᱾
ᱦᱳᱭ ᱦᱳᱭ ᱱᱚᱣᱟ ᱫᱚ ᱢᱮᱱ ᱜᱟᱱᱚᱜᱼᱟ ᱟᱵᱚ ᱫᱚ ᱢᱟᱱᱮ ᱡᱟᱦᱟᱸ ᱫᱚ᱾ ᱦᱚᱸ ᱚᱱᱟ ᱪᱩᱴᱤ ᱯᱮᱠᱮᱴ ᱥᱮ ᱛᱷᱟᱢᱟᱠᱩᱨ ᱯᱮᱠᱮᱴ ᱠᱚᱨᱮ᱾ ᱦᱮᱸ ᱚᱞ ᱛᱟᱦᱮᱱ ᱜᱮᱭᱟ ᱦᱟᱱᱤᱠᱟᱨᱚᱠ ᱥᱟᱥᱛᱷᱮᱨ ᱯᱚᱠᱠᱷᱮ ᱠᱷᱚᱛᱤᱠᱚᱨ᱾ ᱟᱵᱚᱦᱚᱸ ᱮᱠᱪᱩᱭᱮᱞᱤ ᱟᱵᱚᱦᱚᱸ ᱮᱠᱪᱩᱭᱮᱞᱤ ᱱᱚᱝᱠᱟ ᱜᱮᱵᱚᱱ, ᱠᱚᱨᱟᱣᱮᱜᱼᱟ ᱱᱚᱣᱟ ᱨᱟᱥᱟᱭᱚᱱᱤᱠ ᱥᱟᱨ ᱵᱮᱣᱦᱟᱨ ᱠᱟᱛᱮ ᱪᱮᱫ ᱵᱤᱱ ᱞᱟᱹᱭᱟ ᱟᱵᱤᱱ᱾
ᱦᱳᱭ ᱦᱳᱭ ᱚᱱᱟ ᱢᱟ ᱥᱟᱹᱨᱤ ᱠᱟᱛᱷᱟ ᱜᱮ᱾ ᱢᱟᱱᱮ ᱵᱩᱡ ᱠᱟᱛᱮᱜ ᱨᱮᱦᱚᱸ, ᱵᱚᱱ ᱠᱟᱹᱢᱤᱭᱮᱜ ᱜᱮᱭᱟ ᱚᱱᱠᱟᱱᱟᱜ ᱜᱮ
ᱦᱳᱭ ᱦᱳᱭ ᱦᱳᱭ
ᱡᱟᱦᱟ ᱞᱮᱠᱟ ᱵᱤᱱ ᱞᱟᱹᱭᱠᱮᱜᱼᱟ ᱡᱮ, ᱚᱱᱟ ᱯᱮᱠᱮᱴ ᱠᱚᱨᱮ ᱚᱞ ᱛᱟᱦᱮᱱᱟ ᱦᱳᱭᱥᱮ ᱛᱟᱣ ᱦᱚᱲ ᱫᱚᱠᱚ ᱧᱩᱭ ᱜᱮᱭᱟ ᱥᱮ
ᱦᱳᱭ ᱦᱳᱭ ᱟᱨ ᱟᱵᱚ ᱟᱵᱚ ᱦᱚᱸ ᱚᱱᱠᱟ ᱜᱮ ᱨᱟᱥᱟᱭᱚᱱᱤᱠ ᱥᱟᱨ ᱛᱮ ᱟᱲᱟᱜ ᱥᱟᱠᱟᱢ ᱥᱮ ᱥᱟᱠᱥᱚᱵᱽᱡᱤ ᱠᱚᱵᱚᱱ ᱨᱚᱦᱚᱭᱮᱜᱼᱟ᱾ ᱚᱛᱷᱚᱪᱚ ᱵᱚᱱ ᱵᱟᱲᱟᱭᱟ ᱱᱚᱣᱟ ᱟᱵᱚ ᱦᱚᱲᱢᱚ ᱠᱷᱚᱛᱤᱜ ᱛᱟᱵᱚᱱᱟ ᱛᱟᱹᱣ ᱥᱚᱛᱛᱮ ᱱᱚᱣᱟ ᱵᱚᱱ ᱮᱢᱟᱜ ᱠᱟᱱᱟ ᱡᱟᱹᱥᱛᱤ ᱛᱮ ᱟᱨ ᱵᱚᱱ ᱡᱚᱢᱮᱫᱟ ᱱᱚᱣᱟ ᱫᱚ ᱢᱟᱱᱮ ᱠᱷᱚᱛᱤᱜ ᱛᱟᱵᱚᱱᱟ ᱥᱮ ᱟᱵᱚ ᱦᱚᱲᱢᱚ ᱜᱮ᱾
ᱦᱳᱭ ᱦᱳᱭ ᱨᱩᱣᱟᱹ ᱟᱡᱟᱨ ᱠᱚ ᱦᱮᱡ ᱟᱵᱚᱱᱟ ᱜᱷᱟᱱᱮ ᱜᱷᱟᱱᱮ
ᱦᱳᱭ ᱦᱳᱭ ᱦᱳᱭ ᱟᱫᱚ ᱡᱮᱢᱚᱱ ᱦᱚᱲᱢᱚ ᱢᱟ ᱠᱷᱚᱛᱤᱭᱮᱫ ᱜᱮᱭᱟ ᱦᱮᱸ ᱥᱮ ᱵᱟᱝ
ᱦᱳᱭ
ᱦᱚᱲᱢᱚ ᱢᱟ ᱟᱹᱰᱤ ᱟᱸᱴ ᱜᱮ ᱠᱷᱚᱛᱤᱭᱮᱫ ᱛᱚ ᱟᱨᱚ ᱚᱱᱟ ᱥᱟᱶᱛᱮ ᱦᱮᱸ ᱟᱵᱚᱣᱟᱜ ᱦᱟᱥᱟ ᱠᱚᱦᱚᱸ ᱠᱷᱚᱛᱤᱮᱜᱼᱟ ᱪᱮᱫ ᱵᱤᱱ ᱞᱟᱹᱭᱟ ᱜᱚᱝᱠᱮ ᱱᱚᱣᱟ?
ᱦᱮᱸ ᱦᱟᱥᱟ ᱠᱚᱫᱚ ᱠᱷᱚᱛᱤᱭᱮᱫ ᱜᱮᱭᱟᱭ ᱚᱱᱟ ᱡᱚᱛᱷᱟᱛ ᱠᱟᱛᱷᱟ ᱵᱤᱱ ᱞᱟᱹᱭ ᱟᱠᱟᱜᱼᱟ᱾ ᱟᱫᱚ ᱛᱟᱣᱨᱮᱦᱚ ᱪᱮᱫ ᱞᱤᱧ ᱞᱟᱹᱭᱟ ᱟᱹᱞᱤᱧ ᱫᱚ ᱢᱟᱱᱮ ᱛᱟᱣ ᱠᱚ ᱮᱢᱟᱜ ᱠᱟᱱ ᱜᱮᱭᱟ ᱢᱟᱱᱮ ᱡᱟᱛᱮ ᱯᱷᱚᱞᱚᱱ ᱠᱟᱹᱴᱤᱡ ᱡᱟᱹᱥᱛᱤ ᱦᱳᱭᱳᱜ ᱛᱟᱭᱢᱟ ᱦᱮᱸᱥᱮ
ᱦᱳᱭ ᱦᱳᱭ ᱟᱫᱚ ᱜᱚᱝᱠᱮ ᱱᱚᱣᱟ ᱢᱟ ᱯᱷᱚᱞᱚᱱ ᱢᱟᱵᱚᱱ ᱧᱟᱢᱮᱜ ᱜᱮ ᱠᱤᱱᱛᱩ ᱯᱟᱹᱦᱤᱞ ᱞᱮᱠᱟ ᱡᱟᱦᱟᱸ ᱦᱩᱲᱩ ᱦᱟᱢᱟᱞᱚᱜ ᱠᱟᱱᱛᱮ ᱡᱳᱭᱵᱚ ᱥᱟᱨᱛᱮ ᱥᱮ ᱜᱩᱨᱤᱡ ᱥᱟᱨᱛᱮ ᱚᱨᱜᱟᱱᱤᱠ ᱯᱟᱹᱦᱤᱞ ᱨᱮᱱ ᱦᱟᱯᱲᱟᱢ ᱠᱚ ᱥᱮ ᱟᱵᱚᱨᱮᱱ ᱦᱟᱯᱲᱟᱢ ᱠᱚᱫᱚ ᱱᱚᱣᱟ ᱚᱨᱜᱟᱱᱤᱠᱮᱞ ᱢᱟᱱᱮ ᱚᱨ ᱜᱟᱱᱤᱠ ᱵᱷᱟᱵᱛᱮ ᱦᱟᱸᱜ ᱠᱚ ᱪᱟᱥᱮᱫ ᱛᱟᱦᱮ ᱥᱮ ᱪᱮᱫ ᱞᱮᱠᱟ᱾
ᱦᱳᱭ ᱦᱳᱭ ᱚᱱᱠᱟ ᱜᱮ
ᱦᱳᱭ ᱟᱫᱚ ᱚᱱᱟ ᱫᱚ ᱦᱟᱸᱜ ᱦᱩᱲᱩ ᱧᱮᱞ ᱵᱮᱱ ᱦᱟᱸᱜ ᱚᱱᱟ ᱦᱩᱲᱩ ᱠᱚᱫᱚ ᱦᱟᱸᱜ ᱡᱩᱫᱟᱹ ᱡᱩᱫᱟᱹ ᱜᱮᱭᱟ ᱟᱨᱠᱤ᱾ ᱡᱩᱫᱟᱹ ᱵᱚᱞᱛᱮ ᱦᱟᱢᱟᱞ ᱥᱟᱹᱦᱤᱡ ᱜᱮ ᱧᱮᱞ ᱠᱚᱛᱮ ᱦᱚᱸ ᱟᱹᱰᱤ ᱢᱚᱸᱡᱽ ᱥᱟᱹᱦᱤᱡ ᱧᱮᱞᱚᱜᱼᱟ᱾
ᱦᱳᱭ
ᱟᱫᱚ ᱚᱱᱟ ᱜᱮᱞᱤᱧ ᱞᱟᱹᱭᱮᱜᱼᱟ ᱱᱚᱣᱟ ᱦᱟᱥᱟ ᱨᱮᱱᱟᱜ ᱩᱨᱵᱚᱨᱚᱛᱟ ᱦᱚᱸᱵᱚᱱ ᱠᱚᱢᱮᱜᱼᱟ ᱛᱟᱯᱚᱨᱮ ᱱᱩ ᱩᱱᱠᱩ ᱡᱟᱦᱟᱸᱭ ᱡᱤᱵᱽ ᱡᱤᱭᱟᱹᱞᱤ ᱠᱚ ᱧᱟᱢᱚᱜ ᱛᱟᱦᱮᱸᱫ ᱫᱟᱜ ᱨᱮ ᱨᱚᱦᱚᱭ ᱚᱠ ᱛᱮ ᱱᱩᱠᱩ ᱠᱟᱴᱠᱚᱢ ᱠᱚ ᱜᱚᱸᱜᱷᱟ ᱠᱚ ᱦᱳᱭᱥᱮ ᱞᱮᱸᱰᱮᱫ ᱠᱚ ᱞᱮᱸᱰᱮᱫ ᱠᱚᱫᱚ ᱡᱮᱢᱚᱱ ᱵᱟᱝᱠᱚ ᱧᱮᱞᱚᱜ ᱠᱟᱱᱟ ᱟᱨ ᱱᱩᱠᱩ ᱜᱮᱛᱚ ᱟᱵᱚ ᱪᱟᱹᱥᱤ ᱨᱮᱱ ᱜᱟᱛᱮ ᱫᱚ ᱦᱟᱸᱜ ᱜᱚᱝᱠᱮ᱾
ᱦᱳᱭ ᱦᱳᱭ ᱱᱚᱣᱟ ᱡᱚᱛᱷᱟᱛ ᱠᱟᱛᱷᱟ ᱵᱤᱱ ᱞᱟᱹᱭ ᱟᱠᱟᱜᱼᱟ ᱾ ᱩᱱᱠᱩ ᱵᱟᱝᱠᱷᱟᱱ ᱫᱚ ᱪᱤᱠᱟᱹ ᱞᱮᱠᱟᱛᱮ ᱜᱟᱱᱚᱜᱼᱟ ᱦᱮᱸ ᱥᱮ ᱵᱟᱝ ᱞᱟᱹᱠᱛᱤ ᱠᱟᱱᱟ ᱦᱟᱥᱟ ᱨᱮ
ᱦᱳᱭ ᱦᱳᱭ ᱩᱱᱠᱩ ᱜᱮᱛᱚ ᱦᱟᱸᱜ ᱢᱮᱛᱟ ᱠᱚ ᱠᱟᱱᱟᱵᱚᱱ ᱪᱟᱹᱥᱤ ᱨᱮᱱ ᱜᱟᱛᱮ ᱫᱚ ᱥᱮ ᱪᱮᱫ
ᱦᱳᱭ ᱦᱳᱭ ᱮᱠᱵᱟᱨᱮ ᱡᱚᱛᱷᱟᱛ ᱠᱟᱛᱷᱟ ᱵᱮᱱ ᱞᱟᱹᱭ ᱟᱠᱟᱜᱼᱟ᱾
ᱦᱳᱭ ᱟᱫᱚ ᱱᱚᱝᱠᱟ ᱞᱮᱠᱟ ᱧᱮᱞ ᱞᱮᱠᱷᱟᱱ ᱫᱚ᱾ ᱢᱟᱱᱮ ᱫᱤᱱ ᱫᱤᱱᱛᱮ ᱟᱵᱚᱣᱟᱜ ᱜᱚᱲ ᱟᱭᱩ ᱥᱮ ᱱᱤᱛᱚᱜ ᱜᱚᱲ ᱟᱭᱩ ᱨᱟᱥᱟᱭᱚᱱᱤᱠ ᱥᱟᱨ ᱵᱮᱵᱚᱦᱟᱨ ᱠᱟᱛᱮ ᱟᱵᱚᱣᱟᱜ ᱜᱚᱲ ᱟᱭᱩ ᱱᱚᱝᱠᱟ ᱵᱷᱟᱵᱛᱮ ᱢᱟᱱᱮ ᱠᱚᱢ ᱥᱮᱱ ᱟᱠᱟᱱᱟ ᱥᱮ ᱡᱟᱦᱟ ᱨᱮ ᱢᱟᱱᱢᱤ ᱯᱟᱦᱤᱞ ᱯᱟᱦᱤᱞ ᱨᱮᱱ ᱢᱟᱹᱱᱢᱤ ᱫᱚ ᱮᱸ ᱱᱚᱝᱠᱟᱱᱟᱜ ᱥᱟᱭ ᱥᱮᱨᱢᱟ ᱦᱚᱸᱠᱚ ᱯᱟᱨᱚᱢ ᱠᱟᱛᱮᱜ ᱠᱚ ᱵᱟᱧᱪᱟᱣ ᱢᱮᱱᱟᱜ ᱟᱠᱟᱫ ᱠᱚᱜᱮᱭᱟ ᱢᱤᱫ ᱵᱟᱨ ᱮᱠᱷᱚᱱᱳ ᱱᱚᱝᱠᱟ ᱢᱟᱱᱮ ᱢᱤᱫᱥᱟᱭ ᱜᱮᱞ ᱢᱚᱬᱮ ᱥᱮᱨᱢᱟ ᱦᱳᱭ ᱢᱮᱱᱟᱜ ᱠᱟᱜ ᱠᱚᱣᱟ ᱠᱤᱱᱛᱩ ᱟᱵᱚ ᱱᱟᱦᱟᱸᱜ ᱨᱮ ᱱᱚᱝᱠᱟ ᱥᱟᱨ ᱥᱟᱠᱟᱢ ᱵᱮᱵᱚᱦᱟᱨ ᱠᱟᱛᱮ ᱫᱚ ᱡᱟᱦᱟᱸ ᱞᱮᱠᱟ ᱧᱮᱞᱚᱜ ᱠᱟᱱᱟ ᱟᱵᱚ ᱜᱚᱲ ᱟᱭᱩ ᱛᱤᱸᱜᱩᱱ ᱠᱟᱱ ᱛᱟᱵᱚᱱᱟ᱾ ᱮᱸ ᱱᱚᱝᱠᱟ ᱥᱟᱴ ᱥᱳᱛᱛᱳᱨ ᱟᱨᱠᱤ᱾
ᱦᱳᱭ ᱦᱳᱭ
ᱱᱚᱜ ᱱᱚᱝᱠᱟ ᱛᱤᱸᱜᱩᱱ ᱠᱟᱱ ᱛᱟᱵᱚᱱᱟ ᱟᱫᱚ ᱱᱚᱝᱠᱟ ᱛᱮᱢᱟ ᱟᱵᱚ ᱢᱟᱹᱱᱢᱤ ᱢᱟᱱᱮ ᱚᱠᱚᱭ ᱫᱚ ᱵᱤᱱᱟᱹ ᱵᱟᱹᱰ ᱛᱮᱜᱮ ᱥᱮ ᱟᱭᱟᱜ ᱵᱚᱝᱥᱚ ᱵᱤᱱᱟᱹ ᱛᱤᱸᱜᱩ ᱛᱮᱜᱮ ᱦᱟᱸᱜ᱾ ᱫᱤᱥᱚᱢᱮᱜ ᱟᱭ ᱱᱚᱝᱠᱟ ᱨᱮᱜᱮ ᱟᱵᱚ ᱥᱟᱱᱛᱟᱲ ᱢᱟᱹᱱᱢᱤ ᱢᱚᱛᱚ ᱵᱟᱹᱭ ᱵᱟᱹᱭ ᱛᱮᱟᱸ ᱵᱚᱱ ᱢᱟᱞᱚᱴ ᱪᱟᱵᱟᱜ ᱟᱥᱮ
ᱦᱮᱸ ᱦᱮᱸ ᱚᱱᱠᱟ ᱛᱮᱜᱮ ᱵᱚᱱ ᱩᱡᱟᱹᱲ ᱪᱟᱵᱟᱜ ᱠᱟᱱᱟ᱾
ᱦᱳᱭ
ᱟᱫᱚ ᱟᱹᱞᱤᱧ ᱫᱚ ᱪᱮᱫ ᱞᱤᱧ ᱞᱟᱹᱭ ᱦᱮᱸ ᱞᱟᱹᱭ ᱵᱤᱱ
ᱟᱫᱚ ᱱᱚᱝᱠᱟ ᱛᱮᱜᱮ ᱦᱟᱸᱜ ᱢᱟᱱᱮ ᱪᱮᱫ ᱞᱤᱧ ᱞᱟᱹᱭᱟ ᱦᱮᱸ ᱠᱟᱛᱷᱟ ᱫᱚ ᱱᱚᱝᱠᱟᱜ ᱠᱟᱱᱟ ᱟᱫᱚ ᱨᱟᱥᱟᱭᱚᱱᱤᱠ ᱥᱟᱨ ᱵᱟᱵᱚᱱ ᱵᱮᱵᱚᱦᱟᱨ ᱨᱮᱦᱚᱸ ᱱᱤᱛᱚᱜ ᱯᱷᱚᱞᱚᱱ ᱵᱟᱵᱚᱱ ᱧᱟᱢᱟ
ᱦᱳᱭ
ᱥᱮᱪᱮᱫ ᱵᱤᱱ ᱞᱟᱹᱭᱟ
ᱦᱳᱭ ᱱᱤᱛᱚᱜ ᱫᱚ ᱱᱚᱝᱠᱟ ᱜᱮ ᱛᱤᱸᱜᱩ ᱟᱠᱟᱱᱟ ᱢᱟᱱᱮ ᱵᱟᱝ ᱵᱮᱣᱦᱟᱨ ᱛᱮᱦᱚᱸ ᱵᱟᱭ ᱜᱟᱱᱚᱜ ᱠᱟᱱᱟ ᱦᱮᱸᱥᱮ ᱢᱟᱱᱮ ᱠᱟᱹᱴᱤᱡ ᱯᱷᱚᱞᱚᱱ ᱧᱟᱢ ᱞᱟᱹᱜᱤᱫ ᱡᱮ ᱡᱟᱦᱟᱱᱟᱼᱜ ᱥᱟᱨ ᱠᱤᱴᱱᱟᱥᱚᱠ ᱠᱚᱵᱚᱱ ᱞᱟᱜᱟᱣᱟᱜᱼᱟ ᱚᱱᱟ ᱞᱟᱜᱟᱣ ᱱᱮᱛᱟᱨ ᱫᱚ ᱞᱟᱹᱠᱛᱤ ᱠᱟᱱ ᱜᱮᱭᱟ
ᱞᱟᱹᱠᱛᱤ ᱠᱟᱱ ᱜᱮᱭᱟ
ᱦᱳᱭ ᱵᱟᱠᱷᱟᱱ ᱫᱚ ᱧᱮᱞᱚᱜ ᱠᱟᱱᱟ ᱚᱱᱠᱟ ᱡᱟᱹᱥᱛᱤ ᱯᱷᱚᱞᱚᱱ ᱵᱟᱝ ᱧᱟᱢᱚᱼᱜ ᱠᱟᱱᱟ
ᱵᱟᱝ ᱧᱟᱢᱚᱜ ᱠᱟᱱᱟ
ᱟᱵᱚ ᱟᱵᱚ ᱛᱮᱜᱮ ᱛᱚ ᱱᱚᱣᱟ ᱠᱚᱫᱚ ᱵᱚᱱ ᱢᱟᱱᱮ ᱚᱨᱬᱥᱚᱝ ᱠᱚᱫᱚ ᱵᱚᱱ ᱥᱚᱲᱚ ᱟᱹᱯᱚᱲ ᱠᱟᱫᱟ ᱥᱮ ᱟᱵᱚ ᱥᱳᱱᱟᱢᱟᱨᱟᱠ ᱫᱤᱥᱚᱢ ᱛᱟᱵᱚᱱ ᱥᱮ ᱦᱳᱭ ᱵᱟᱝ ᱱᱚᱣᱟ ᱢᱟ ᱛᱚ ᱟᱵᱚ ᱟᱵᱚ ᱛᱮᱜᱮ ᱦᱟᱸᱜ ᱵᱚᱱ ᱵᱟᱹᱲᱤᱡ ᱟᱠᱫ ᱥᱮ
ᱦᱳᱭ
ᱢᱟᱹᱱᱢᱤ ᱟᱫᱚ ᱚᱱᱠᱟᱱᱟᱼᱜ ᱩᱭᱦᱟᱹᱨ ᱪᱤᱱᱛᱟᱹ ᱡᱩᱫᱤ ᱵᱟᱭ ᱛᱟᱦᱮᱸ ᱠᱚᱜ ᱛᱟᱵᱚᱱ ᱱᱤᱛᱚᱜ ᱦᱚᱸ ᱯᱟᱞᱮ ᱱᱚᱝᱠᱟᱱᱟᱼᱜ ᱥᱳᱱᱟ ᱫᱤᱥᱚᱢ ᱫᱚ ᱟᱵᱚ ᱛᱟᱞᱟᱨᱮ ᱛᱟᱦᱮᱸ ᱠᱚᱜ ᱜᱮᱭᱟ᱾
ᱦᱳᱭ ᱦᱳᱭ ᱱᱚᱣᱟ ᱫᱚ ᱡᱚᱛᱷᱟᱛ ᱠᱟᱛᱷᱟ ᱥᱳᱱᱟ ᱫᱤᱥᱚᱢ ᱫᱚ ᱛᱟᱦᱮᱸ ᱠᱚᱜ ᱛᱟᱵᱚᱱ ᱜᱮᱭᱟ ᱢᱮᱱᱠᱷᱟᱱ ᱫᱚ ᱟᱵᱚᱣᱟᱜ ᱢᱟᱹᱱᱢᱤᱭᱟᱼᱜ ᱪᱤᱱᱛᱟᱹ ᱵᱷᱟᱵᱱᱟ ᱠᱚ ᱵᱚᱫᱚᱞ ᱟᱠᱟᱱ ᱛᱟᱵᱚ ᱱᱟ ᱥᱮ
ᱦᱳᱭ ᱼ ᱦᱳᱭ
ᱦᱳᱭ
ᱠᱷᱟᱹᱞᱤ ᱢᱟᱲᱟᱝ ᱥᱮᱫ ᱪᱟᱞᱟᱜ ᱨᱮᱱᱟᱜ ᱵᱚ ᱨᱤᱠᱟᱹᱭᱼᱟ ᱟᱨ ᱱᱚᱝᱠᱟ ᱟᱵ ᱵᱚ ᱟᱨ ᱱᱤᱡᱮᱨᱟᱼᱜ ᱜᱮᱵᱩᱱ ᱠᱷᱩᱛᱤᱭᱮᱼᱟ ᱥᱮ ᱪᱮᱫ ᱵᱤᱱ ᱞᱟᱹᱭᱟ᱾
ᱦᱳᱭ ᱦᱳᱭ ᱢᱟᱱᱮ ᱢᱟᱲᱟᱝ ᱥᱮᱫ ᱞᱟᱦᱟ ᱛᱮ ᱞᱟᱦᱟ ᱞᱟᱹᱜᱤᱫ ᱛᱮ ᱢᱟᱱᱮ ᱡᱟᱦᱟᱸ ᱟᱵᱚ ᱵᱚᱱ ᱵᱟᱹᱲᱤᱡ ᱮᱫᱟ ᱚᱱᱟ ᱵᱟᱵᱚᱱ ᱵᱩᱡᱷᱟᱹᱣ ᱫᱟᱲᱮᱭᱟᱼᱜ ᱠᱟᱱᱟ᱾
ᱵᱟᱵᱚᱱ ᱦᱳᱭ ᱵᱟᱵᱚᱱ ᱵᱩᱡᱷᱟᱹᱣ ᱫᱟᱲᱮᱭᱟᱜ ᱠᱟᱱᱟ, ᱡᱮ ᱢᱟᱱᱮ ᱡᱟᱦᱟᱸ ᱞᱟᱹᱜᱤᱫ ᱛᱮᱵᱚᱱ ᱞᱟᱦᱟᱜ ᱞᱟᱹᱜᱤᱫᱚᱜ ᱠᱟᱱᱟ ᱢᱟᱱᱢᱤ ᱡᱩᱫᱤ ᱵᱟᱢ ᱛᱟᱦᱮᱱᱟ ᱟᱢ ᱡᱩᱫᱤ ᱮᱸᱻ ᱡᱟᱦᱟᱸᱢ ᱠᱟᱹᱢᱤᱭᱼᱟ ᱚᱱᱟ ᱨᱮᱱᱟᱜ ᱯᱷᱚᱞᱚᱱ ᱜᱮ ᱟᱢ ᱡᱩᱫᱤ ᱵᱟᱢ ᱵᱮᱣᱦᱟᱨ ᱫᱟᱲᱮᱭᱟᱜᱼᱟ ᱛᱟᱦᱚᱞᱮ ᱠᱷᱟᱱ ᱫᱚ ᱢᱟᱱᱮ ᱯᱚᱨᱮ ᱨᱮ ᱠᱚ ᱵᱮᱣᱦᱟᱨᱼᱟ ᱪᱮᱫ ᱟᱫᱚ ᱵᱤᱱᱟᱜ ᱢᱟᱱᱮ ᱩᱯᱟᱨᱡᱚᱱ ᱴᱟᱜ ᱠᱟᱹᱴᱤᱡ ᱮ ᱱᱚᱣᱟ ᱫᱚ ᱤᱭᱟᱹᱜ ᱠᱟᱱᱟ ᱞᱚᱥ ᱪᱟᱞᱟᱜ ᱠᱟᱱᱟ ᱵᱩᱡ ᱫᱟᱵᱤᱱ᱾
ᱦᱚᱭ
ᱟᱫᱚ ᱱᱚᱝᱠᱟ ᱞᱮᱠᱟ ᱛᱮᱫᱚ ᱮᱸ ᱱᱤᱛᱚᱜ ᱢᱟᱦᱟᱜ ᱚᱨᱜᱟᱱᱤᱠ ᱪᱟᱥ ᱠᱚᱢᱟ ᱵᱟᱭ ᱦᱩᱭᱩᱜ ᱠᱟᱱ ᱜᱮ᱾
ᱦᱩ ᱸ
ᱟᱨ ᱵᱟᱠᱷᱟᱱ ᱚᱨᱜᱟᱱᱤᱠ ᱪᱟᱥ ᱛᱮᱫᱚ ᱵᱟᱡᱟᱨ ᱨᱮ ᱧᱮᱞᱚᱜ ᱠᱟᱱᱟ, ᱟᱭᱢᱟ ᱼ ᱟᱭᱢᱟ ᱜᱚᱱᱚᱝ ᱛᱮ ᱟᱠᱷᱨᱤᱧᱚᱼᱜ ᱠᱟᱱᱟ ᱜᱚᱝᱠᱮ
ᱦᱳᱭ ᱼ ᱦᱳᱭ ᱼ ᱦᱳᱭ ᱧᱮᱞ ᱵᱟᱲᱟ ᱦᱩᱭᱩᱜ ᱠᱟᱱ ᱜᱮᱭᱟᱼᱼᱼ
ᱦᱳᱭ ᱠᱤᱱᱛᱩ ᱜᱚᱢᱠᱮ? ᱧᱮᱞᱟᱵᱮᱱ ᱚᱨᱜᱟᱱᱤᱠ ᱪᱟᱥ ᱨᱮᱱᱟᱜ ᱟᱸᱻ ᱯᱷᱚᱥᱚᱞ ᱫᱚ ᱵᱟᱵᱤᱱ ᱠᱩᱥᱤᱭᱟᱜᱼᱟ ᱧᱮᱞ ᱛᱮᱫᱚ ᱦᱟᱸᱜ
ᱦᱳᱭ ᱧᱮᱞ ᱛᱮᱫᱚ ᱵᱟᱹᱵᱤᱱ ᱠᱩᱥᱤᱭᱟᱜᱼᱟ ᱢᱮᱱᱠᱷᱟᱱ ᱚᱱᱟ ᱯᱷᱚᱥᱚᱞ ᱫᱚ ᱢᱟᱱᱮ ᱪᱮᱫ ᱞᱤᱧ ᱞᱟᱹᱭᱟ
ᱚᱱᱟ ᱯᱦᱚᱥᱚᱞ ᱫᱚ ᱦᱟᱸᱜ ᱜᱚᱝᱠᱮ ᱢᱟᱱᱮ ᱟᱹᱰᱤ ᱡᱚᱢ ᱨᱮᱦᱚᱸ ᱟᱹᱰᱤ ᱥᱤᱵᱤᱞ ᱟᱨ ᱦᱚᱲᱢᱚ ᱨᱮᱦᱚᱸ ᱟᱹᱰᱤ ᱡᱩᱛ
ᱦᱳᱭ ᱦᱳᱭ ᱢᱟᱱᱮ ᱵᱟᱭ ᱠᱷᱚᱛᱤᱭᱟ ᱵᱟᱭ ᱪᱤᱠᱟᱹᱭᱟ ᱢᱟᱱᱮ ᱯᱷᱨᱮᱥ ᱧᱚᱜ ᱧᱟᱢᱟ᱾
ᱦᱳᱭ ᱦᱳᱭ ᱦᱳᱭ ᱟᱫᱚ ᱚᱱᱠᱟᱜᱮ ᱢᱟᱱᱮ ᱧᱮᱞ ᱟᱠᱟᱱᱟ ᱵᱟᱡᱟᱨ ᱨᱮ ᱡᱟᱦᱟᱸ ᱫᱚ ᱱᱚᱣᱟ ᱤᱭᱟᱹ ᱪᱮᱫ ᱠᱚ ᱞᱟᱹᱭᱟ ᱚᱨᱜᱟᱱᱤᱠ ᱨᱮᱱᱟᱜ ᱯᱷᱚᱥᱚᱞ ᱚᱱᱟ ᱫᱚ ᱦᱟᱸᱜ ᱧᱮᱞ ᱛᱮᱫᱚ ᱵᱟᱵᱮᱱ ᱠᱩᱥᱤᱭᱟᱜᱼᱟ ᱠᱟᱹᱴᱤᱡ ᱦᱚᱸ ᱢᱟᱱᱮ ᱟᱹᱞᱩ ᱠᱚᱦᱚᱸ ᱡᱩᱫᱤ ᱵᱮᱱ ᱧᱮᱞᱟ᱾ ᱟᱹᱞᱩ ᱠᱚᱦᱚᱸ ᱚᱱᱟᱫᱚ ᱚᱱᱮ ᱠᱷᱟᱵᱽᱨᱟ ᱠᱷᱚᱵᱽᱨᱟ ᱢᱟᱱᱮ ᱥᱟᱭᱜᱟᱫ ᱥᱟᱺᱦᱤᱡ ᱵᱮᱱ ᱧᱮᱞᱟ᱾
ᱟᱨ ᱠᱤᱱᱛᱩ ᱡᱟᱦᱟᱸ ᱨᱟᱥᱟᱭᱚᱱᱤᱠ